ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱜᱮ ᱾
ᱡᱚᱢ ᱵᱟᱲᱟ ᱫᱚ ᱦᱩᱭᱱᱟ ᱥᱮ ᱟᱹᱣᱨᱤ?
ᱡᱚᱢ ᱵᱟᱲᱟ ᱠᱚᱫᱚ ᱦᱟᱸᱜ ᱟᱹᱣᱨᱤ ᱦᱩᱭᱩᱜᱼᱟ ᱦᱳᱭ᱾
ᱮᱦᱮ
ᱛᱟᱦᱚᱞᱮ ᱪᱮᱫ ᱪᱤᱠᱟᱹᱭ ᱦᱩᱭᱩᱜ ᱠᱟᱱᱟ?
ᱱᱚᱸᱜᱼᱚᱭ ᱡᱚᱢ ᱵᱟᱨᱟ ᱠᱟᱛᱮ ᱫᱩᱲᱩᱵ ᱦᱩᱭ ᱠᱟᱱᱟ ᱾
ᱦᱳᱭ ᱟᱫᱚ ᱛᱟᱦᱚᱞᱮ ᱜᱚᱝᱠᱮ ᱱᱟᱯᱟᱭ ᱜᱮᱛᱚ?
ᱦᱮᱸ ᱱᱟᱯᱟᱭ ᱟᱵᱮᱱ ᱪᱤᱠᱟᱱ ᱦᱟᱸᱜ
ᱟᱹᱞᱤᱧ ᱦᱚᱸ ᱦᱟᱸᱜ ᱱᱟᱯᱟᱭ ᱜᱮ ᱦᱮᱱᱟᱜ ᱞᱤᱧᱟᱹ ᱱᱤᱛᱚᱜ᱾
ᱚᱸ ᱡᱚᱢ ᱵᱟᱲᱟ ᱛᱤᱨᱮ ᱦᱩᱭᱩᱜᱼᱟ ᱛᱟᱦᱚᱞᱮ?
ᱡᱚᱢ ᱵᱟᱲᱟ ᱫᱚ ᱦᱟᱸᱜ ᱦᱩᱭᱩᱜᱼᱟ ᱱᱤᱛᱚᱜ ᱜᱮ ᱦᱟᱸᱜ ᱠᱤᱪᱷᱩ ᱠᱷᱚᱱ ᱯᱚᱨᱮ᱾
ᱚᱸ
ᱛᱟᱦᱚᱞᱮ ᱵᱮᱥ ᱵᱟᱲᱟ ᱜᱮᱭᱟᱵᱤᱱ ᱛᱚ?
ᱦᱮᱸ ᱦᱮᱸ ᱾
ᱦᱚᱸ᱾ ᱟᱹᱞᱤᱧ ᱦᱚᱸ ᱦᱟᱸᱜ ᱵᱮᱥ ᱵᱟᱲ ᱜᱮ ᱛᱟᱦᱚᱞᱮ ᱜᱚᱝᱠᱮ ᱛᱮᱦᱤᱧ ᱢᱤᱫᱴᱮᱱ ᱠᱤᱪᱷᱩ ᱠᱩᱠᱞᱤ ᱟᱹᱜᱩ ᱠᱟ ᱠᱟᱛᱮᱫ ᱤᱧ ᱦᱮᱡ ᱟᱠᱟᱱᱟ ᱦᱮᱸ ᱥᱮ ᱾
ᱦᱮᱸ᱾
ᱡᱟᱦᱟᱸ ᱟᱫᱚ ᱡᱮᱢᱚᱱ ᱟᱵᱚ ᱡᱮ ᱦᱚᱜᱼᱚᱸᱭ ᱟᱵᱚ ᱥᱟᱱᱛᱟᱲ ᱟᱵᱚ ᱥᱟᱱᱛᱟᱲᱟᱜ ᱢᱟᱱᱮ ᱚᱠᱟ ᱚᱠᱟ ᱯᱚᱨᱚᱵᱽ ᱠᱚ ᱦᱮᱱᱟᱜ ᱛᱟᱵᱚᱱᱟ?
ᱟᱵᱚ ᱥᱟᱱᱛᱟᱲᱟᱼᱜ᱾
ᱦᱮᱸ᱾
ᱯᱚᱨᱚᱵ ᱵᱚᱞᱛᱮ ᱚᱱᱮ ᱢᱟᱜ ᱢᱚᱬᱮ ᱠᱚᱸᱦᱚ ᱠᱤ ᱯᱚᱨᱚᱵᱽ ᱨᱮ ᱧᱩᱨᱩᱜ ᱠᱟᱱᱟ?
ᱦᱮᱸ ᱟᱫᱚ ᱢᱤᱫᱴᱮᱱ ᱟᱵᱚ ᱫᱚ ᱵᱟᱦᱟ ᱯᱚᱨᱚᱵᱽ ᱡᱮᱢᱚᱱ ᱡᱟᱦᱟᱸ ᱵᱟᱵᱚᱱ ᱞᱟᱹᱭᱟ᱾
ᱮᱸ‌ᱵᱟᱦᱟ ᱵᱚᱸᱜᱟ᱾
ᱦᱩᱸ ᱦᱩᱸ ᱟᱪᱪᱷᱟ ᱛᱟᱞᱦᱮ ᱜᱚᱝᱠᱮ ᱛᱟᱞᱦᱮ ᱟᱵᱚᱣᱟᱜ ᱡᱷᱚᱛᱚ ᱠᱷᱚᱱᱟᱜ ᱢᱟᱨᱟᱝ ᱯᱚᱨᱚᱵᱽ ᱫᱚ ᱚᱠᱟᱴᱟᱜ ᱠᱟᱱᱟ?
ᱢᱟ ᱛᱟᱵᱚᱱ ᱞᱟᱹᱭᱮᱫ ᱥᱚᱦᱨᱟᱭ᱾
ᱥᱚᱨᱦᱟᱭ ᱵᱟᱝ?
ᱟᱹᱞᱤᱧ ᱡᱮ ᱟᱹᱞᱤᱧ ᱡᱚᱛᱚᱴᱟᱞᱤᱧ ᱵᱟᱞᱟᱭᱟ ᱥᱚᱦᱨᱟᱭ
ᱟᱪᱪᱷᱟ ᱟᱪᱪᱷᱟ, ᱦᱳᱭ ᱛᱟᱦᱞᱮ ᱥᱚᱨᱦᱟᱭ ᱡᱩᱫᱤ ᱡᱮ ᱟᱵᱚᱣᱟᱜ ᱟᱫᱚ ᱡᱮᱵᱚᱱ ᱠᱟᱛᱷᱟ ᱨᱮ ᱵᱟᱵᱚᱱ ᱞᱟᱹᱭᱟ᱾ ᱡᱟᱦᱟᱸ ᱫᱚ ᱢᱤᱫᱴᱮᱱ ᱦᱟᱹᱛᱤ ᱞᱮᱠᱟᱱ ᱥᱚᱨᱦᱟᱭ ᱥᱮᱴᱮᱨ ᱠᱟᱱᱟ ᱦᱮᱸᱥᱮ᱾ ᱚᱱᱟᱛᱮ ᱥᱚᱨᱦᱟᱭ ᱵᱚᱱ ᱢᱮᱛᱟᱜ ᱠᱟᱱᱟ᱾ ᱛᱟᱦᱞᱮ ᱜᱚᱝᱠᱮ ᱟᱯᱮ ᱚᱱᱛᱮ ᱫᱚ ᱯᱚᱨᱚᱵᱽ ᱞᱮᱠᱟ ᱫᱚ ᱚᱠᱟ ᱚᱠᱟ ᱯᱚᱨᱚᱵᱽ ᱢᱟᱱᱟᱣ ᱜᱮᱭᱟ ᱡᱟᱹᱥᱛᱤ ᱢᱟᱱᱮ ᱦᱩᱭᱩᱜ ᱜᱮᱭᱟ ᱵᱚᱲᱚ ᱧᱚᱜ ᱛᱮ?
ᱚᱱᱟ ᱯᱟᱴᱟᱵᱤᱸᱫᱷᱟᱹ᱾
ᱚ ᱟᱪᱪᱷᱟ ᱟᱪᱪᱷᱟ ᱯᱟᱴᱟᱵᱤᱺᱫᱷᱟᱹ ᱵᱟᱝ, ᱯᱟᱴᱟᱵᱤᱸᱫᱷᱟᱹ ᱨᱮ ᱛᱟᱦᱞᱮ ᱜᱚᱝᱠᱮ ᱚᱝ ᱠᱟᱱᱟᱜ ᱧᱮᱞ ᱞᱮᱠᱟ ᱱᱟᱜ ᱡᱤᱱᱤᱥ ᱫᱚ ᱪᱮᱫ ᱠᱚ ᱧᱟᱢᱚᱜᱼᱟ?
ᱧᱮᱞ ᱛᱮᱱᱟᱜ ᱫᱚ ᱚᱱᱟ ᱥᱟᱱᱟᱢᱟᱜ ᱥᱟᱱᱛᱟᱲᱟᱜ ᱟᱨᱠᱤ ᱡᱟᱦᱟᱸ ᱥᱟᱯᱟᱵ ᱠᱚ ᱧᱟᱢᱚᱜᱼᱟ᱾ ᱴᱟᱢᱟᱠ ᱛᱩᱢᱫᱟᱹᱜ ᱛᱷᱮᱠᱮ, ᱛᱤᱨᱭᱳ ᱵᱟᱱᱟᱢ᱾
ᱡᱮᱢᱚᱱ ᱡᱟᱦᱟᱸ ᱞᱮᱠᱟ ᱪᱮᱫ ᱠᱚ᱾
ᱦᱮᱸ᱾
ᱪᱮᱫ ᱠᱚ ᱧᱟᱢᱚᱜᱼᱟ?
ᱟᱨ ᱡᱚᱢᱟᱜ ᱠᱚ, ᱢᱟᱱᱮ ᱞᱮᱴᱚ ᱠᱚ ᱧᱟᱢᱚᱜᱼᱟ ᱟᱹᱛᱷᱟᱹᱱ ᱟᱭᱢᱟ᱾ ᱡᱟᱦᱟᱸᱭ ᱵᱟᱠᱚ ᱡᱚᱢ ᱠᱟᱫᱟ ᱩᱱᱠᱩ ᱫᱚ ᱚᱸᱰᱮ ᱠᱚ ᱪᱟᱜ ᱜᱮᱭᱟ ᱟᱨᱠᱤ ᱡᱚᱢ ᱧᱩ ᱵᱟᱡᱟᱨ ᱨᱮᱠᱚ ᱛᱟᱦᱮᱱ ᱜᱨᱴᱮ ᱦᱚᱲ
ᱟᱪᱪᱷᱟ, ᱟᱪᱪᱷᱟ, ᱟᱪᱪᱷᱟ ᱜᱚᱝᱠᱮ ᱟᱹᱞᱤᱧ ᱦᱚᱭ ᱛᱚ ᱢᱤᱫ ᱫᱷᱟᱣ ᱢᱟᱱᱮ ᱚᱸᱰᱮ ᱞᱤᱧ ᱥᱮᱱ ᱞᱮᱱ ᱛᱟᱦᱮᱸᱜᱼᱟ ᱟᱫᱚ ᱚᱸᱰᱮᱞᱤᱧ ᱧᱮᱞ ᱠᱟᱜᱼᱟ ᱡᱮ ᱱᱚᱜᱼᱚᱝ ᱠᱟᱱᱟᱜ ᱡᱤᱱᱤᱥ ᱠᱚ ᱧᱟᱢᱚᱜ ᱡᱟᱦᱟᱸ ᱫᱚ ᱡᱮᱢᱚᱱ ᱮᱢ ᱞᱟᱹᱭ ᱫᱟᱲᱮᱭᱟᱜᱼᱟ ᱡᱟᱦᱟᱸ ᱫᱚ ᱟᱵᱚ ᱮᱱᱮᱡ ᱥᱮᱨᱮᱧ ᱨᱮ ᱡᱟᱦᱟᱸ ᱵᱚᱱ ᱞᱟᱜᱟᱣᱟ ᱴᱟᱢᱟᱠ ᱛᱩᱢᱫᱟᱜ᱾
ᱦᱮᱸ᱾
ᱚᱱᱟ ᱠᱚᱦᱚᱸ ᱧᱟᱢᱚᱜ ᱜᱮᱭᱟ ᱦᱮᱸᱥᱮ ᱚᱸᱰᱮ ᱠᱚ ᱟᱹᱠᱷᱨᱤᱧ ᱜᱮᱭᱟ᱾ ᱯᱚᱨᱮ ᱡᱮ ᱦᱚᱸᱜ-ᱚᱭ ᱯᱟᱛᱲᱟ ᱯᱤᱴᱷᱟᱹ᱾ ᱡᱟᱦᱟᱸ ᱥᱮᱡ ᱡᱟᱦᱟᱸ ᱫᱤᱥᱚᱢ ᱡᱟᱦᱟᱸ ᱫᱤᱥᱚᱢ ᱥᱮᱫ ᱡᱩᱫᱤ ᱯᱟᱛᱲᱟ ᱯᱤᱴᱷᱟᱹ ᱥᱮ ᱥᱟᱠᱟᱢ ᱠᱚ ᱵᱟᱹᱱᱩᱜ ᱟᱠᱟᱫᱟ ᱛᱚ ᱩᱱᱠᱩ ᱥᱮᱱᱟᱜ ᱢᱟᱱᱮ ᱡᱟᱦᱟᱸ ᱫᱚ ᱥᱟᱠᱟᱢ ᱯᱤᱴᱷᱟᱹ ᱪᱮᱫᱠᱟ ᱵᱩᱡᱷᱟᱹᱜᱼᱟ ᱥᱮ ᱡᱚᱢ ᱠᱟᱛᱮ ᱠᱚ ᱧᱮᱞ ᱠᱟᱜ ᱜᱮᱭᱟ ᱥᱮ ᱟᱞᱤᱧ ᱦᱚᱞᱤᱧ ᱡᱚᱢ ᱠᱟᱜ ᱜᱮᱭᱟ᱾ ᱟᱞᱮ ᱚᱱ ᱛᱮᱫᱚ ᱦᱟᱸᱜ ᱵᱟᱹᱱᱩᱜ ᱠᱟᱫᱟ ᱥᱮ᱾ ᱟᱨ ᱡᱟᱦᱟᱸ ᱫᱚ ᱚᱸᱰᱮ ᱢᱤᱫᱴᱮᱡ ᱯᱟᱛᱟ ᱦᱩᱭᱩᱜ ᱫᱚ, ᱡᱟᱦᱟᱸ ᱠᱚ ᱮᱱᱮᱡ ᱫᱚ᱾ ᱡᱮᱢᱚᱱ ᱟᱵᱚ ᱴᱟᱢᱟᱠ ᱛᱩᱢᱫᱟᱜ ᱟᱛᱮ ᱪᱮᱫᱠᱟ ᱵᱚᱱ ᱮᱱᱮᱡᱟ ᱡᱟᱦᱟᱸ ᱫᱚ ᱚᱱᱟ ᱨᱩ ᱠᱟᱛᱮᱜ ᱠᱚ ᱮᱱᱮᱡᱟ ᱥᱮ ᱟᱰᱤ ᱢᱟᱱᱮ ᱢᱚᱸᱡᱽ ᱧᱮᱞᱚᱜ ᱜᱮᱭᱟ ᱚᱸᱰᱮᱱᱟᱜ ᱪᱤᱛᱟᱹᱨ ᱴᱟᱜ ᱦᱳᱭ᱾ ᱡᱚᱛᱚ ᱜᱮ ᱚᱸᱰᱮ ᱢᱟᱱᱮ ᱡᱟᱣ ᱡᱟᱵᱚᱛᱤᱭᱟᱹ ᱞᱮᱠᱟᱱᱟᱜ ᱟ ᱡᱷᱚᱛᱚ ᱞᱮᱠᱟᱱᱟᱜ ᱡᱤᱱᱤᱥ ᱜᱮ ᱡᱮᱢᱚᱱ ᱦᱚᱨᱚᱜ ᱵᱟᱸᱫᱮ ᱠᱷᱚᱱᱟᱜ ᱦᱚᱸᱜ-ᱚᱭ ᱡᱮᱢᱚᱱ ᱯᱟᱹᱧᱪᱤ ᱫᱷᱩᱛᱤ ᱯᱟᱹᱧᱪᱤ ᱜᱮᱸᱫᱟᱜ᱾ ᱥᱮ ᱱᱤᱛᱚᱜ ᱫᱚᱵᱚᱱ ᱱᱤᱛᱚᱜ ᱡᱮᱠᱷᱚᱱ ᱡᱩ-ᱡᱩᱜᱽ ᱯᱟᱞᱴᱟᱣ ᱠᱟᱱᱟ ᱥᱮ ᱡᱷᱚᱛᱚ ᱨᱚᱠᱚᱢᱟᱜ ᱡᱤᱱᱤᱥ ᱜᱮ ᱚᱰᱳᱠ ᱠᱟᱱᱟ᱾ ᱜᱤᱫᱽᱨᱟᱹ ᱠᱚ ᱠᱷᱚᱱᱟᱜ ᱦᱚᱸ
ᱦᱮᱸ᱾
ᱦᱮᱸ ᱥᱮ ᱵᱟᱝ?
ᱟᱨ ᱵᱳᱭ ᱠᱚᱦᱚᱸ ᱧᱟᱢᱚᱜ ᱠᱟᱱᱟ ᱚᱱᱰᱮ᱾
ᱦᱮᱸ ᱦᱮᱸ ᱵᱳᱭ ᱠᱚ ᱧᱟᱢᱚᱜ ᱠᱟᱱᱟ᱾ ᱛᱟᱦᱞᱮ ᱜᱚᱝᱠᱮ ᱟᱵᱤᱱ ᱫᱚ ᱛᱟᱦᱞᱮ ᱪᱮᱫ ᱠᱚᱵᱤᱱ ᱪᱤᱠᱟᱹᱭ ᱜᱮᱭᱟ?
ᱟᱞᱤᱧ ᱫᱚ ᱮᱠᱷᱚᱱ ᱚᱞᱚᱜ ᱠᱟᱱᱟ
ᱚ ᱴᱩᱭᱮᱞᱵᱷ ᱨᱮᱱᱤᱱ ᱚᱞᱚᱜ ᱠᱟᱱᱚ ᱛᱟᱞᱦᱮ ᱟ ᱛᱟᱦᱚᱞᱮ ᱥᱟᱛᱟᱢ ᱫᱚ ᱛᱟᱦᱚᱞᱮ ᱟ ᱪᱮᱫ ᱠᱚᱵᱤᱱ ᱫᱚᱦᱚᱣ ᱠᱟᱫᱟ᱾
ᱥᱟᱱᱛᱟᱞᱤ ᱛᱚ ᱦᱮᱱᱟᱜ ᱜᱮᱭᱟ ᱛᱟᱨᱯᱚᱨ ᱡᱤᱭᱳ ᱡᱤᱭᱳᱜᱨᱟᱯᱷᱤ, ᱦᱤᱥᱴᱨᱤ᱾
ᱟᱪᱪᱷᱟ᱾ ᱛᱟᱦᱚᱞᱮ ᱟᱹᱰᱤ ᱱᱟᱯᱟᱭ ᱟᱨ ᱛᱟᱞᱦᱮ ᱦᱮᱸ ᱦᱳᱭ ᱦᱳᱭ᱾ ᱛᱟᱞᱦᱮ ᱜᱚᱢᱠᱮ ᱦᱚᱸᱜ-ᱚᱭ ᱡᱮ ᱱᱮᱛᱟᱨ ᱡᱟᱦᱟᱸ ᱞᱮᱠᱟ ᱠᱚ ᱮᱢ ᱠᱟᱜ ᱫᱚ ᱡᱟᱦᱟᱸ ᱫᱚ ᱠᱚᱞᱮᱡᱽ ᱥᱤᱥᱴᱮᱢ ᱡᱮ ᱦᱟᱭ ᱤᱥᱠᱩᱞ ᱠᱷᱚᱱᱟᱜ ᱜᱮ ᱚᱱᱠᱟ ᱢᱟᱱᱮ ᱟᱹᱰᱤᱜᱟᱱ ᱯᱟᱹᱴᱷᱩᱭᱟ ᱠᱚ ᱦᱮᱸ ᱦᱮᱸ ᱟᱫᱚ ᱥᱢᱤᱥᱴᱟᱨ ᱥᱤᱥᱴᱮᱢ ᱡᱟᱦᱟᱸ ᱫᱚ ᱟᱹᱰᱤᱜᱟᱱ ᱯᱟᱹᱴᱷᱩᱣᱟᱹ ᱠᱚ ᱵᱩᱡᱷᱟᱹᱣ ᱫᱟᱲᱮᱭᱟᱜ ᱠᱟᱱᱟ ᱡᱮ ᱥᱮᱢᱤᱥᱴᱟᱨ ᱫᱚ ᱚᱠᱟ ᱞᱮᱠᱟᱱᱟᱜ ᱡᱤᱱᱤᱥ ᱠᱟᱱᱟ ᱦᱮᱸ ᱥᱮ᱾ ᱛᱟᱦᱚᱞᱮ ᱟᱵᱤᱱ ᱱᱚᱣᱟ ᱥᱤᱢᱤᱥᱴᱟᱨ ᱦᱮᱡ ᱟᱠᱟᱱ ᱫᱚ ᱢᱟᱱᱮ ᱟᱵᱤᱱ ᱚᱠᱟᱮ ᱞᱮᱠᱟ ᱵᱤᱱ ᱵᱩᱡᱷᱟᱹᱣᱫᱟ?
ᱦᱮᱸ ᱠᱟᱹᱴᱤᱡ ᱦᱟᱞᱠᱟ ᱠᱚᱴᱷᱤᱱ ᱧᱚᱜ ᱱᱩᱡᱷᱟᱹᱜ ᱠᱟᱱᱟ
ᱚ ᱟᱪᱪᱷᱟ ᱡᱮ ᱚᱞᱚᱜ ᱯᱟᱲᱦᱟᱜ ᱨᱮ ᱱᱚᱝᱠᱟ ᱟ-ᱟᱱᱟᱴ ᱠᱚ ᱦᱤᱡᱩᱜ ᱠᱟᱱᱟ ᱥᱮ
ᱵᱟᱝ ᱜᱚᱝᱠᱮ ᱱᱟᱱᱩᱜ ᱠᱚᱣᱟ ᱛᱚ ᱚᱱᱟᱜᱮ᱾
ᱚ ᱟᱪᱪᱷᱟ ᱟᱪᱪᱷᱟ᱾
ᱥᱮᱨᱚᱠᱚᱢ ᱟᱱᱟᱱᱴ ᱫᱚ ᱵᱟᱝ ᱵᱩᱡᱩᱜ ᱠᱟᱱᱟ
ᱚ᱾ ᱛᱟᱞᱦᱮ ᱚᱞᱚᱜ ᱯᱟᱲᱦᱟᱣ ᱫᱚ ᱡᱟᱦᱟᱸ ᱫᱚ ᱟᱵᱤᱱ ᱫᱚ ᱢᱟᱱᱮ ᱪᱮᱫ ᱟᱵᱚᱣᱟᱜ ᱡᱟᱱᱟᱢ ᱟᱲᱟᱝ ᱛᱮ ᱥᱮ ᱢᱟᱱᱮ ᱱᱚᱝᱠᱟ
ᱦᱳᱭ ᱟᱵᱚᱣᱟᱜ ᱡᱟᱱᱟᱢ ᱟᱲᱟᱝ ᱟᱵᱚᱣᱟᱜ ᱟᱵᱚᱣᱟᱜ ᱟᱵᱚᱣᱟᱜ ᱡᱟᱱᱟᱢ ᱟᱲᱟᱝ᱾
ᱚ᱾ ᱚ ᱟᱪᱪᱷᱟ ᱟᱪᱪᱷᱟ ᱚᱸᱰᱮ ᱫᱚ ᱛᱟᱦᱚᱞᱮ ᱛᱤᱱᱟᱹᱜ ᱜᱟᱱ ᱢᱟᱪᱮᱫ ᱜᱚᱝᱠᱮ ᱠᱚ ᱦᱮᱱᱟᱜ ᱠᱚᱣᱟ?
ᱠᱚᱢ ᱜᱮ ᱨᱮ ᱠᱚᱢ ᱜᱮ ᱩᱱᱠᱩ ᱫᱚ
ᱚ ᱟᱪᱪᱷᱟ ᱟᱪᱪᱷᱟ ᱡᱟᱦᱟᱸ ᱠᱚ ᱥᱟᱛᱟᱢ ᱠᱚᱵᱤᱱ ᱞᱟᱹᱭ ᱠᱮᱫ ᱛᱟᱵᱤᱱᱟ ᱥᱨ ᱛᱚ ᱚᱱᱟ ᱥᱟᱛᱟᱢ ᱨᱮ ᱢᱮᱴᱮᱱ ᱥᱟᱛᱟᱢ ᱨᱮ ᱛᱤᱱᱟᱹᱜ ᱠ ᱠᱟᱛᱮ ᱦᱮᱱᱟᱜ ᱠᱚᱣᱟ?
ᱢᱮᱱᱟᱜ ᱠᱚᱣᱟ ᱢᱤᱫᱴᱮᱱ ᱠᱟᱛᱮ ᱜᱮ ᱦᱮᱱᱟᱜ ᱠᱚᱣᱟ ᱩᱱᱠᱩ ᱫᱚ᱾
ᱚ ᱡᱟᱦᱟᱸ ᱫᱚ ᱟᱯᱮᱭᱟᱜ ᱡᱟᱦᱟᱸ ᱟᱯᱮᱭᱟᱜ ᱥᱤᱞᱮᱵᱟᱥ ᱛᱚ ᱚᱱᱟ ᱠᱚ ᱯᱩᱨᱚᱱ ᱫᱟᱲᱮᱭᱟᱜ ᱠᱟᱱᱟ ᱥᱮ ᱵᱟᱝ?
ᱦᱮᱸ ᱦᱮᱸ᱾
ᱟᱨ ᱛᱟᱦᱚᱞᱮ ᱦᱚᱸᱜ-ᱚᱭ ᱡᱮ ᱜᱚᱝᱠᱮ ᱟᱵᱤᱱ ᱦᱚᱭᱛᱚ ᱱᱤᱭᱟᱹ ᱵᱤᱱ ᱟᱸᱡᱚᱢ ᱠᱟᱜ ᱜᱮᱭᱟ ᱡᱟᱦᱟᱸ ᱫᱚ ᱢᱤᱫᱴᱮᱱ ᱵᱤᱮᱰ ᱠᱚᱞᱮᱡᱽ ᱤᱫᱤᱠᱟᱛᱮᱜ ᱢᱤᱫᱴᱮᱱ ᱡᱟᱸᱜᱮ ᱫᱟᱨᱟᱢ ᱦᱮᱱᱟᱜ ᱟᱠᱟᱫᱟ ᱡᱟᱦᱟᱸ ᱰᱟᱦᱟᱨ ᱨᱮ ᱚᱱᱟ ᱡᱟᱦᱟᱸ ᱮᱠᱩᱥ ᱛᱟᱹᱨᱤᱠᱷ ᱦᱤᱞᱳᱜ ᱚᱸᱰᱮ ᱨᱮᱞᱤᱤ ᱞᱮᱠᱟᱛᱮ ᱛᱮ ᱦᱟᱸᱜ ᱵᱚᱱ ᱠᱚᱨᱟᱣᱟ ᱛᱚ ᱚᱱᱟᱵᱤᱱ ᱟᱸᱡᱚᱢ ᱠᱟᱫ
ᱟᱪᱪᱷᱟ ᱟᱪᱪᱷᱟ ᱡᱷᱟᱲᱜᱨᱟᱢ ᱨᱮᱛᱚ ᱵᱟᱝ?
ᱦᱮᱸ ᱦᱮᱸ ᱦᱮᱸ ᱛᱚ ᱢᱟᱱᱮ ᱱᱚᱣᱟ ᱨᱮᱜᱮ ᱟᱞᱤᱧ ᱞᱤᱧ ᱞᱟᱹᱭᱟ ᱡᱟᱦᱟᱸ ᱛᱤᱱᱟᱹᱜ ᱡᱩᱣᱟᱹᱱ ᱯᱟᱹᱴᱷᱩᱣᱟᱹ ᱠᱚ ᱢᱮᱱᱟᱜ ᱠᱚᱛᱟ ᱵᱚᱱᱟ ᱥᱮ ᱢᱮᱱᱟᱜ ᱠᱚᱛᱟ ᱯᱮᱭᱟ, ᱢᱮᱱᱟᱜ ᱯᱮᱭᱟ ᱡᱮ ᱟᱯᱮ ᱱᱚᱣᱟ ᱱᱚᱣᱟᱨᱮ ᱥᱮᱞᱮᱫᱚᱜ ᱮᱠᱟᱞ ᱞᱟᱹᱠᱛᱤ ᱠᱟᱱᱟ ᱡᱟᱦᱟᱸ ᱫᱚ ᱢᱤᱫᱴᱮᱱ ᱟᱵᱚᱣᱟᱜ, ᱡᱟᱦᱟᱸ ᱫᱚ ᱢᱤᱫᱴᱮᱱ ᱟᱵᱚᱣᱟᱜ ᱡᱮᱦᱮᱛᱩ ᱟᱵᱚᱣᱟᱜ ᱞᱟᱹᱠᱛᱤᱭᱟᱱᱟᱜ ᱡᱤᱱᱤᱥ ᱠᱟᱱᱟ ᱡᱟᱦᱟᱸ ᱫᱚ ᱢᱤᱫᱴᱮᱱ ᱟᱵᱚ ᱢᱤᱰᱤᱭᱟᱢ ᱛᱮ ᱠᱳᱱᱳ ᱵᱤ ᱮᱰ ᱠᱚᱞᱮ ᱵᱟᱹᱱᱩᱜ ᱟᱠᱟᱫᱟ᱾
ᱦᱮᱸ
ᱡᱮ ᱱᱚᱝᱠᱟ ᱡᱮ ᱟᱯᱮᱭᱟᱜ ᱡᱟᱦᱟᱸ ᱤᱛᱩᱱ ᱟᱥᱲᱟ ᱛᱟᱯᱮ ᱥᱮ ᱵᱤᱫᱽᱫᱟᱹᱜᱟᱲ ᱛᱚ ᱚᱸᱰᱮ ᱠᱷᱚᱱᱟᱜ ᱱᱚᱝᱠᱟ ᱜᱚᱝᱠᱮ ᱠᱚ ᱵᱟᱠᱚ ᱞᱟᱹᱭᱠᱟᱫ ᱯᱮᱭᱟ ᱡᱮ ᱚᱸᱰᱮ ᱵᱚᱱ ᱪᱟᱞᱟᱣ-ᱟ ᱢᱮᱱᱛᱮ?
ᱵᱟᱝ ᱚᱱᱠᱟ ᱫᱚ ᱟᱣᱨᱤ ᱠᱚ ᱞᱟᱹᱭᱟ ᱛᱚ ᱠᱷᱚᱵᱚᱨ ᱫᱚ ᱧᱟᱢ ᱠᱟᱱᱟᱠ ᱫᱚ
ᱛᱟᱦᱚᱞᱮ ᱦᱳᱭ ᱚᱱᱟᱜᱮ ᱡᱟᱦᱟᱸ ᱛᱤᱱᱟᱹᱜ ᱟᱯᱮ ᱜᱟᱛᱮ ᱜᱟᱯᱟᱛᱮ ᱨᱚᱯᱚᱲ ᱠᱟᱛᱮᱫ ᱚᱸᱰᱮᱯᱮ ᱥᱮᱴᱮᱨᱚᱜ-ᱟ ᱥᱮ ᱚᱸᱰᱮ ᱧᱮᱞ ᱞᱟᱹᱜᱤᱫ ᱛᱮ ᱥᱮ ᱚᱱᱟ ᱜᱚᱲᱚ ᱮᱢ ᱞᱟᱹᱜᱤᱫ ᱛᱮ ᱡᱟᱦᱟᱸ ᱛᱤᱱᱟᱹᱜ ᱟᱞᱮ ᱟᱯᱮ ᱠᱷᱚᱱᱟᱜ ᱢᱟᱱᱮ ᱥᱤᱱᱤᱭᱟᱨ ᱫᱟᱫᱟ ᱛᱟᱠᱚ ᱢᱟᱱᱮ ᱦᱮᱱᱟᱜ ᱞᱮᱭᱟ ᱦᱮᱸᱥᱮ ᱛᱚ ᱟᱞᱮ ᱟᱞᱮ ᱦᱚᱸᱞᱮ ᱛᱟᱦᱮᱱ ᱜᱮᱭᱟ ᱦᱟᱸᱜ ᱚᱸᱰᱮ ᱛᱚ ᱱᱚᱣᱟ ᱜᱮ ᱟᱞᱮ ᱦᱚᱸᱞᱮ ᱟᱥᱚᱜ-ᱟ ᱟᱯᱮ ᱴᱷᱮᱱ ᱡᱮ ᱡᱟᱦᱟᱸ ᱛᱤᱱᱟᱹᱜ ᱯᱟᱹᱴᱷᱣᱟᱹ ᱦᱮᱱᱟᱜ ᱵᱚᱱᱟ ᱡᱚᱛᱚ ᱜᱮ ᱚᱸᱰᱮ ᱥᱮᱞᱮᱫ ᱠᱟᱛᱮᱜ ᱚᱱᱟ ᱦᱚᱭᱛᱳᱵᱚᱱ ᱠᱟᱹᱢᱤ ᱦᱚᱨᱟ ᱵᱚᱱ ᱠᱚᱨᱟᱣᱟ ᱡᱟᱦᱟ ᱫᱚ ᱟᱵᱚᱣᱟᱜ ᱮᱢᱱᱤ ᱛᱮᱜᱮ ᱡᱟᱦᱟᱸ ᱛᱤᱱᱟᱹᱜ ᱟᱵᱚ ᱠᱚᱞᱮᱡᱽ ᱯᱳᱭᱞᱳ ᱡᱩᱫᱤ ᱵᱟᱵᱚᱱ ᱧᱟᱢ ᱟᱠᱟᱫ ᱛᱟᱵᱚᱱ ᱩᱱ ᱥᱚᱢᱚᱭ ᱡᱮᱢᱚᱱ ᱰᱟᱦᱟᱨ ᱨᱮᱵᱚᱱ ᱫᱩᱲᱩᱵ ᱞᱮᱱ ᱛᱟᱦᱮᱸᱜ-ᱟ ᱟᱨ ᱤᱭᱩᱱᱤᱵᱷᱟᱨᱥᱤᱴᱤ ᱡᱮᱢᱚᱱ ᱛᱟᱨᱯᱚᱨᱮ ᱱᱤᱛᱚᱜ ᱟᱵᱟᱨ ᱵᱤ ᱮᱰ ᱠᱚᱞᱮᱡᱽ ᱢᱤᱫ ᱢᱤᱫ ᱛᱮ ᱡᱚᱛᱚ ᱟᱵᱚ ᱫᱚ ᱰᱟᱦᱟᱨ ᱵᱟᱵᱚᱱ ᱫᱩᱲᱩᱵ ᱞᱮᱱᱠᱷᱟᱱ ᱵᱟᱵᱚᱱ ᱧᱟᱢᱟ ᱦᱮᱸ ᱥᱮ᱾
ᱦᱩᱸ
ᱟᱨ ᱛᱟᱦᱚᱞᱮ ᱱᱚᱜ-ᱚᱭ ᱡᱮ ᱟᱢ ᱢᱤᱰᱤᱭᱟᱢ ᱛᱮ ᱯᱟᱲᱦᱟᱜ ᱠᱟᱱᱟ ᱢᱤᱰᱤᱭᱟᱢ ᱫᱚ ᱛᱤᱱᱟᱹᱜ ᱢᱟᱦᱟ ᱛᱤᱱᱟᱹᱜ ᱥᱮᱨᱢᱟ ᱛᱤᱱᱟᱹᱜ ᱥᱟᱭ ᱯᱩᱨᱟᱹᱣᱱᱟ ᱢᱤᱫᱴᱮᱱ ᱢᱟᱱᱮ ᱡᱟᱦᱟᱸ ᱜᱩᱨᱩ ᱜᱚᱝᱠᱮ ᱚᱞ ᱞᱮᱫ ᱛᱟᱦᱮᱸᱫ ᱫᱚᱭ?
ᱟᱫᱚ ᱢᱤᱫᱥᱚ ᱵᱚᱪᱷᱚᱨ ᱢᱤᱫ ᱥᱚ ᱵᱚᱪᱷᱚᱨ ᱦᱩᱭᱱᱟ ᱛᱚ ᱫᱩ ᱦᱟᱡᱟᱨ ᱯᱚᱸᱪᱤᱥ ᱥᱟᱞ ᱨᱮ᱾ ᱮᱠᱥᱚ ᱵᱚᱪᱷᱚᱨ ᱮᱠ ᱦᱩᱭᱩᱜ ᱠᱟᱱᱟ ᱟᱨᱠᱤ ᱮᱠᱥᱚ ᱮᱠ ᱟᱨᱠᱤ᱾
ᱦᱳᱭ ᱦᱳᱭ ᱢᱤᱫᱥᱚ ᱢᱤᱫᱥᱟᱭ ᱥᱮᱨᱢᱟ ᱢᱟᱱᱮ ᱢᱤᱫ ᱥᱮᱨᱢᱟ ᱯᱩᱨᱟᱹᱣ ᱠᱟᱱᱟ ᱟᱨᱠᱤ᱾ ᱦᱮᱸ ᱥᱮ ᱵᱟᱝ, ᱡᱟᱸᱦᱟ ᱫᱚ ᱱᱤᱛᱚᱜ ᱨᱟᱱᱤᱝ ᱪᱟᱞᱟᱜ ᱠᱟᱱᱟ᱾ ᱟᱪᱪᱷᱟ ᱛᱟᱦᱚᱞᱮ ᱱᱚᱜ-ᱚᱭ ᱡᱮ ᱟᱵᱚ ᱱᱚᱜ-ᱚᱭ ᱜᱩᱨᱩ ᱜᱚᱝᱠᱮ ᱜᱩᱨᱩ ᱜᱚᱝᱠᱮ ᱫᱚ ᱢᱟᱱᱮ ᱚᱠᱟ ᱨᱩᱯ ᱛᱮ ᱥᱮ ᱩᱱᱤ ᱚᱠᱟ ᱢᱟᱹᱱ ᱛᱮ ᱩᱱᱤ ᱵᱚᱱ ᱢᱟᱱᱟᱣᱮ ᱜᱮᱭᱟ?
ᱪᱮᱫ ᱵᱤᱱ
ᱢᱟᱱᱮ ᱱᱩᱜ-ᱚᱭ ᱡᱮ ᱟᱵᱚ ᱜᱩᱨᱩ ᱜᱚᱝᱠᱮ ᱢᱤᱫᱴᱮᱱ ᱟᱵᱚᱣᱟᱜ ᱡᱟᱦᱟᱸ ᱥᱟᱱᱛᱟᱞᱤ ᱤᱭᱟᱹᱴᱟᱜ ᱵᱷᱟᱥᱟᱴᱟᱜ ᱡᱮ ᱚᱞ ᱚᱠᱠᱷᱚᱨ ᱠᱚᱭ ᱚᱞ ᱟᱠᱟᱫ ᱫᱚ ᱦᱮᱸᱥᱮ ᱱᱩᱭ ᱚ ᱜᱚᱝᱠᱮ ᱴᱟᱜ ᱢᱟᱱᱮ ᱚᱠᱟᱞᱮᱠᱟ ᱛᱮᱵᱚᱱ ᱢᱟᱱᱟᱣ ᱜᱮᱭᱟ ᱡᱟᱦᱟᱸ ᱫᱚ ᱢᱤᱫᱴᱮᱱ ᱱᱤᱛ ᱫᱷᱵᱤᱡ ᱛᱮ ᱟᱵᱚ ᱩᱭᱦᱟᱹᱨ ᱨᱮᱵᱚᱱ ᱫᱚᱦᱚ ᱠᱟᱫᱮᱭᱟ? ᱥᱮ ᱩᱱᱤᱭᱟᱜ ᱡᱟᱱᱟᱢ ᱠᱚᱵᱚᱱ ᱢᱟᱱᱟᱣ ᱜᱮᱭᱟ ᱚᱱᱟ ᱢᱟᱱᱟᱣ ᱨᱮᱭᱟᱜ ᱠᱟᱨᱚᱱ ᱫᱚ ᱟᱵᱚᱣᱟᱜ ᱪᱮᱫ ᱞᱮᱠᱟ ᱚᱱᱟᱢ ᱵᱟᱰᱟᱭ ᱜᱮᱭᱟ?
ᱢᱟᱱᱮ ᱵᱟᱹᱧ ᱵᱩᱡ ᱫᱟᱲᱮᱭᱟᱜ ᱠᱟᱱᱟ ᱪᱮᱫ ᱞᱟᱹᱭ ᱚᱪᱭᱮᱫᱟ᱾
ᱞᱟᱹᱭ ᱦᱚᱪᱚ ᱠᱤᱫᱤᱧ ᱡᱮ ᱱᱚᱜ-ᱚᱭ ᱡᱮ ᱜᱩᱨᱩ ᱜᱚᱝᱠᱮ ᱛᱟᱵᱚᱱ ᱦᱮᱸᱥᱮ ᱱᱩᱭ ᱛᱚ ᱦᱟᱸᱜ ᱢᱤᱫᱴᱮᱱ ᱟᱵᱚ ᱢᱟ ᱧᱮᱞ ᱢᱮᱫ ᱛᱮᱢᱟ ᱵᱟᱵᱚᱱ ᱧᱮᱞ ᱟᱠᱟᱫᱮᱭᱟ ᱡᱮ ᱢᱤᱫᱴᱮᱱ ᱱᱩᱭ ᱫᱚ ᱢᱤᱫᱴᱮᱱ ᱱᱚᱣᱟ ᱨᱮᱱ ᱜᱚᱝᱠᱮ ᱠᱟᱱᱟᱭ ᱢᱮᱱᱠᱷᱟᱱ ᱚᱛᱷᱚᱪᱚ ᱟᱵᱚ ᱵᱚᱱ ᱱᱩᱭᱟᱜ ᱯᱚᱛᱚᱵ ᱠᱚᱵᱚᱱ ᱯᱟᱲᱦᱟᱣ ᱮᱫᱟ ᱥᱮ ᱱᱩᱭ ᱟᱵᱚ ᱴᱷᱮᱱ ᱢᱤᱫᱴᱮᱱ ᱩᱯᱨᱩᱢ ᱮ ᱫᱚᱦᱚ ᱦᱚᱴᱚ ᱠᱟᱫᱟ ᱟᱭᱟᱜ ᱯᱚᱛᱚᱵ ᱨᱮᱱᱟᱜ ᱨᱚᱲ ᱚᱱᱟ ᱢᱟᱱᱮ ᱚᱱᱟ ᱚᱞ ᱧᱮᱞ ᱛᱮᱜᱮ ᱦᱮᱸ ᱥᱮ ᱵᱟᱝ ᱡᱮ ᱱᱩᱭ ᱫᱚ ᱠᱟᱱ ᱛᱟᱵᱚᱱᱟᱭ ᱜᱩᱨᱩ ᱜᱚᱝᱠᱮ ᱥᱮ ᱟᱵᱚ ᱢᱤᱫᱴᱮᱱ ᱱᱚᱣᱟ ᱡᱟᱦᱟᱸ ᱚᱞ ᱪᱤᱠᱤᱴᱟᱜ ᱵᱟᱝ ᱛᱟᱦᱮᱸ ᱠᱟᱱᱟ ᱛᱚ ᱱᱩᱭ ᱚᱞ ᱩᱪᱷᱟᱹᱱ ᱞᱮᱫ ᱛᱟᱵᱚᱱ ᱛᱟᱦᱮᱸᱜ ᱦᱮᱸ ᱵᱟᱝ?
ᱦᱚᱸ᱾
ᱦᱮᱸ ᱟᱫᱚ ᱦᱳᱭ ᱟᱨᱠᱤ ᱩᱱᱤᱭᱟᱜ ᱩᱯᱨᱩᱢ ᱞᱮᱠᱟᱛᱮ ᱡᱮᱢᱚᱱ ᱟᱵᱚ᱾ ᱩᱱ ᱴᱷᱮᱱ ᱠᱷᱚᱱᱟᱜ ᱪᱮᱜ ᱜᱮᱵᱚᱱ ᱧᱟᱢ ᱠᱟᱫᱟ ᱥᱮ ᱩᱱᱤ ᱴᱷᱮᱱ ᱟᱵᱚ ᱛᱤᱱᱟᱹᱜ ᱱᱤᱛ ᱫᱷᱟᱹᱨᱤᱡ ᱛᱮ ᱪᱮᱜᱠᱟ ᱵᱚᱱ ᱢᱟᱱᱟᱣᱮ ᱜᱮᱭᱟ ᱟᱨ ᱩᱱᱤᱭᱟᱜ ᱡᱟᱦᱟᱸ ᱯᱩᱡᱟᱹ ᱠᱚ᱾ ᱯᱩᱡᱟᱹ ᱚᱠᱛᱚ ᱨᱮ ᱢᱟᱱᱮ ᱪᱮᱜ ᱠᱚᱵᱚᱱ ᱮᱢ ᱜᱮᱭᱟ ᱚᱱᱟ ᱯᱩᱡᱟᱹ ᱯᱨᱚᱥᱟᱫ ᱢᱟᱱᱮ ᱪᱮᱜᱠᱟ ᱵᱚᱱ ᱵᱚᱸᱜᱟ ᱵᱩᱨᱩᱭ ᱜᱮᱭᱟ ᱪᱮᱫ᱾ ᱠᱚ ᱤᱫᱤ ᱠᱟᱛᱮᱜ᱾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
ᱦᱳᱭ᱾
ᱟᱪᱷᱟ ᱤᱧ ᱤᱧ ᱟᱹᱞᱤᱧ ᱡᱚᱛᱚᱴᱟ ᱞᱤᱧ ᱵᱟᱞᱟᱭᱟ ᱥᱮ ᱦᱮᱸ᱾
ᱦᱮ᱾
ᱩᱱᱤᱭᱟᱜ ᱡᱟᱱᱟᱢ ᱢᱟᱦᱟ ᱫᱚ ᱤᱭᱟᱹ ᱜᱩᱨᱩ ᱯᱩᱨᱱᱤᱢᱟ ᱨᱮ ᱦᱳᱭ ᱠᱟᱱ ᱛᱟᱦᱮ᱾
ᱦᱩᱸ᱾
ᱯᱟᱸᱪᱮ ᱢᱮ ᱦᱤᱞᱳᱜ᱾
ᱦᱮᱸ ᱦᱮᱸ᱾
ᱩᱱ ᱩᱱ ᱦᱤᱞᱟᱹᱜ ᱜᱮᱠᱩ᱾ ᱩᱱ ᱦᱤᱞᱳᱜ ᱜᱮᱛᱚ ᱯᱩᱡᱟᱹ ᱴᱟᱜ ᱫᱚ ᱦᱳᱭᱳᱜ ᱜᱮᱭᱟ ᱢᱟᱪᱚ ᱢᱟᱱᱟ ᱛᱟᱭ ᱡᱟᱱᱟᱢ ᱢᱟᱦᱟ ᱟᱨ ᱩᱱ ᱦᱤᱞᱳᱜ ᱜᱤ
ᱦᱮᱸ ᱦᱮᱸ ᱦᱮᱸ ᱦᱮᱸ ᱮᱠᱫᱚᱢ ᱮᱠᱫᱚᱢ᱾ ᱟᱨ᱾
ᱟᱨ᱾ ᱢᱟᱱᱮ ᱵᱟᱞᱤᱧ ᱞᱟᱹᱭ ᱫᱟᱲᱮᱜ ᱠᱟᱱᱟ᱾
ᱟᱪᱪᱷᱟ ᱴᱷᱤᱠ ᱜᱟᱪᱷᱮ ᱜᱚᱢᱠᱮ ᱟᱞᱤᱧ ᱞᱤᱧ ᱞᱟᱹᱭᱫᱟ ᱡᱟᱦᱟᱸ ᱫᱚ ᱡᱮᱢᱚᱱ ᱱᱩᱭ ᱡᱟᱦᱟᱸ ᱜᱩᱨᱩ ᱜᱚᱢᱠᱮ ᱦᱮᱸᱥᱮ᱾ ᱱᱩᱭ ᱫᱚ ᱢᱮᱴᱮᱱ ᱟᱵᱚ ᱢᱮᱴᱮᱱ ᱢᱟᱱᱮ ᱢᱮᱴᱮᱜ ᱟᱰᱤ ᱢᱟᱹᱱ ᱟᱱ ᱠᱟᱱᱟᱭ ᱡᱟᱦᱟᱸ ᱫᱚ ᱢᱤᱫ᱾ ᱠᱟᱛᱷᱟᱛᱮ ᱞᱟᱹᱭ ᱜᱟᱱ-ᱟ ᱱᱩᱭ ᱫᱚ ᱥᱚᱵ ᱥᱚᱢᱚᱭ ᱟᱵᱚ ᱥᱟᱶᱛᱮ ᱛᱟᱦᱮᱱᱟᱭ ᱥᱚᱵ ᱥᱚᱢᱚᱭ ᱟᱵᱚ ᱜᱚᱲᱚᱭ ᱮᱢᱟ ᱵᱚᱱᱟᱭ᱾ ᱪᱮᱛᱟᱱᱨᱮ ᱟᱵᱚᱣᱟᱜ ᱟᱵᱚᱣᱟᱜ ᱟᱰᱤᱜᱟᱱ ᱜᱚᱨᱚᱵᱽ ᱦᱮᱱᱟᱜ ᱛᱟᱵᱚᱱᱟ ᱡᱮ ᱢᱤᱫ ᱫᱤᱱ᱾ ᱚᱱᱮ ᱩᱱᱤ ᱮᱢᱚᱱ ᱦᱤᱛᱳᱜ ᱡᱟᱦᱟᱸ ᱫᱚ ᱟᱵᱚᱣᱟᱜ ᱡᱟᱱᱟᱢ ᱟᱲᱟᱝ ᱵᱟᱝ ᱛᱟᱦᱮᱸ ᱠᱟᱱᱟ ᱛᱚ ᱩᱱᱤ ᱚᱞ ᱩᱪᱷᱟᱹᱱ ᱞᱮᱫᱟᱭ ᱡᱟᱦᱟᱸ ᱫᱚ ᱟᱭᱟᱜ ᱩᱭᱦᱟᱹᱨ᱾ ᱥᱮ ᱥᱚᱠᱠᱚ ᱴᱷᱮᱱ ᱠᱷᱚᱱᱟᱜ ᱡᱩᱠᱛᱤ ᱠᱚ ᱵᱟᱝ ᱦᱟᱛᱟ ᱠᱟᱛᱮᱜ᱾ ᱟᱡ ᱢᱟᱹᱱ ᱢᱟᱹᱱ ᱛᱮ ᱚᱱᱟ ᱠᱚ ᱩᱭᱦᱟᱹᱨ ᱩᱭᱦᱟᱹᱨ ᱛᱮᱭ ᱚᱞ ᱞᱮᱫ ᱛᱟᱦᱮ ᱦᱮᱸᱥᱮ᱾
ᱦᱩᱸ᱾
ᱡᱟᱦᱟᱸ ᱫᱚ ᱩᱱᱤ ᱫᱚ ᱟᱰᱤ ᱢᱟᱹᱱ ᱟᱱ ᱜᱚᱢᱠᱮ ᱠᱟᱱ ᱛᱟᱵᱚᱱᱟᱭ ᱡᱟᱦᱟᱸ ᱫᱚ ᱡᱟᱦᱟᱸᱱᱟᱜ᱾ ᱠᱷᱮᱛᱨᱮ ᱨᱮᱜᱮ ᱩᱱᱤ ᱫᱚ ᱢᱟᱱᱮ ᱵᱚᱱ ᱩᱭᱦᱟᱹᱨᱮ ᱜᱮᱭᱟ ᱥᱮ ᱠᱤᱝᱵᱟ ᱡᱟᱦᱟᱸᱱᱟᱜ ᱱᱮᱦᱚᱨ ᱚᱠᱛᱚ ᱨᱮ ᱩᱱᱤᱭᱟᱜ᱾ ᱢᱟᱲᱟᱝ ᱨᱮᱵᱚᱱ ᱞᱟᱹᱭ ᱜᱮᱭᱟ ᱢᱮᱜᱴᱮᱱ ᱥᱮᱨᱮᱧ ᱦᱮᱱᱟᱜ ᱛᱟᱭᱟ ᱡᱟᱦᱟᱸ ᱫᱚ ᱢᱮᱴᱮᱱ ᱫᱚᱝ ᱥᱮᱨᱮᱧ᱾
ᱦᱩᱸ᱾
ᱚᱞ ᱢᱮᱱᱟᱜ ᱛᱟᱢᱟ ᱨᱚᱲ ᱢᱮᱱᱟᱜ᱾
ᱦᱳᱭ ᱦᱚ᱾
ᱟᱢᱟᱜ ᱚᱲᱟᱜ ᱞᱟᱹᱜᱤᱜ ᱚᱠᱚᱭ ᱦᱚᱸ ᱵᱟᱭ ᱧᱮᱞᱟ ᱟᱢᱜᱮᱢ ᱧᱮᱞᱟ᱾ ᱜᱩᱨᱩ ᱜᱚᱝᱠᱮᱭᱟᱜ ᱢᱮᱜᱴᱮᱱ ᱠᱟᱛᱷᱟ ᱦᱮᱱᱟᱜ ᱠᱟᱫᱟ ᱥᱮ᱾ ᱟᱨ ᱛᱟᱦᱞᱮ ᱜᱚᱝᱠᱮ ᱱᱚᱜ-ᱚᱭ ᱡᱮ ᱟᱵᱚ ᱢᱤᱰᱤᱭᱟᱢ ᱨᱮᱱ ᱯᱟᱹᱴᱷᱩᱣᱟᱹ ᱠᱟᱱᱟ ᱵᱚᱱ ᱡᱟᱦᱟᱸ ᱫᱚ ᱢᱮᱴᱮᱱ᱾ ᱟᱵᱚᱣᱟᱜ ᱢᱤᱰᱤᱭᱟᱢ ᱨᱮᱱ ᱡᱮᱢᱚᱱ ᱫᱤᱠᱩ ᱜᱤᱫᱟᱹᱨ ᱠᱚᱦᱚᱸ ᱠᱚ ᱡᱮᱢᱚᱱ ᱠᱚ ᱚᱞᱚᱜ ᱠᱟᱱᱟ᱾ ᱢᱮᱴᱮᱱ ᱱᱚᱣᱟ ᱫᱚ ᱢᱮᱴᱮᱱ ᱟᱵᱚᱣᱟᱜ ᱟᱹᱭᱫᱟᱹᱨ ᱠᱤᱱᱛᱩ ᱩᱱᱠᱩ ᱵᱚᱱ ᱦᱟᱴᱤᱧ ᱟᱠᱚ ᱠᱟᱱᱟ ᱢᱮᱱᱠᱷᱟᱱ᱾ ᱩᱱᱠᱩ ᱫᱚ ᱵᱟᱝ ᱚᱞ ᱦᱚᱪᱚ ᱞᱟᱠᱛᱤ ᱠᱟᱱᱟ ᱦᱮᱸ ᱥᱮ ᱵᱟᱝ᱾
᱾ ᱟᱫᱚ ᱚᱞᱚᱜ ᱠᱟᱱᱟ ᱠᱚ ᱟᱫᱚ ᱡᱮᱦᱮᱛᱩ ᱧᱮᱞ ᱫᱟᱠᱚ ᱤᱭᱟᱹ ᱠᱷᱟᱞᱤ ᱦᱮᱱᱟᱜ-ᱟ ᱥᱮ ᱥᱤᱴ᱾
ᱦᱮᱸ ᱚᱱᱟ ᱫᱚ ᱴᱷᱤᱠ ᱜᱮ ᱠᱷᱟᱞᱤ ᱦᱮᱱᱟᱜ ᱠᱟᱫᱟ ᱢᱮᱱᱠᱷᱟᱱ ᱟᱵᱚ ᱞᱟᱦᱟᱜ ᱦᱳᱭᱳᱜ ᱛᱟᱵᱚᱱᱟ ᱟᱵᱚ ᱛᱮ᱾
ᱦᱮᱸ᱾
ᱡᱟᱦᱟᱸ ᱫᱚ ᱢᱮᱴᱮᱱ ᱩᱱᱠᱩ ᱫᱟᱣ ᱵᱟᱵᱚᱱ ᱮᱢᱟ ᱠᱚᱣᱟ ᱡᱟᱦᱟᱸ ᱫᱚ ᱢᱮᱴᱮᱱ ᱟᱵᱚᱣᱟᱜ ᱟᱹᱭᱫᱟᱹᱨ ᱛᱮ ᱩᱱᱠᱩ ᱠᱚ ᱦᱟᱛᱟ ᱫᱟ ᱧᱮᱞ ᱫᱟ ᱟᱵᱚᱣᱟᱜ ᱡᱟᱱᱟᱢ ᱟᱲᱟᱝ ᱛᱮ ᱟᱵᱚᱨᱮᱱ᱾ ᱟᱰᱤᱜᱟᱱ ᱯᱟᱹᱴᱷᱩᱣᱟᱹ ᱱᱚᱝᱠᱟ ᱦᱮᱱᱟᱜ ᱠᱚᱣᱟ ᱡᱟᱦᱟᱸ ᱫᱚ ᱢᱮᱴᱮᱱ ᱠᱚᱞᱮᱡᱽ ᱛᱟᱢ ᱥᱮ ᱦᱟᱭ ᱤᱥᱠᱩᱞ ᱠᱚᱨᱮ᱾ ᱡᱮᱢᱚᱱ ᱪᱟᱱᱥ ᱠᱚ ᱵᱟᱠᱚ ᱧᱟᱢ ᱫᱟ ᱡᱟᱦᱟᱸ ᱫᱚ ᱢᱮᱴᱮᱱ ᱚᱸᱰᱮ ᱮᱴᱟᱜ ᱢᱮᱴᱮᱱ᱾ ᱮᱴᱟᱜ ᱤᱭᱟᱹ ᱨᱮᱱ ᱜᱤᱫᱽᱨᱟᱹ ᱦᱮᱱᱟᱜ ᱟᱠᱟᱫᱮᱭᱟ, ᱡᱟᱦᱟᱸ ᱫᱚ ᱵᱮᱝᱜᱚᱞᱤ ᱵᱮᱝᱜᱚᱞᱤ ᱨᱮᱱ ᱡᱟᱦᱟᱸ ᱫᱤᱠᱩ ᱜᱤᱫᱽᱨᱟᱹ ᱦᱮᱱᱟᱜ ᱟᱠᱟᱫᱮᱭᱟ ᱦᱮᱸᱥᱮ ᱾
ᱦᱩᱸ
ᱱᱤᱭᱟᱹ ᱠᱷᱟᱹᱛᱤᱨ ᱛᱮᱦᱚᱸ ᱟᱵᱚᱣᱟᱜ ᱟᱹᱰᱤ ᱜᱟᱱ ᱜᱮ ᱚᱥᱩᱵᱤᱫᱟ ᱵᱚᱞᱛᱮ ᱞᱟᱹᱭᱫᱟ ᱟᱵᱚᱣᱟᱜ ᱟᱹᱭᱫᱟᱹᱨ ᱦᱟᱹᱴᱤᱧ ᱟᱠᱚ ᱠᱟᱱᱟ ᱵᱚᱱ ᱟᱨᱠᱤ ᱡᱟᱦᱟᱸ ᱟᱵᱚᱣᱟᱜ ᱟᱹᱭᱫᱟᱹᱨ ᱛᱟᱵᱚᱱ ᱡᱮ ᱟᱵᱚᱣᱟᱜ ᱡᱟᱱᱟᱢ ᱟᱲᱟᱝ ᱛᱮ ᱟᱵᱚ ᱜᱮᱵᱚᱱ ᱚᱞᱚᱜᱼᱟ ᱚᱱᱟ ᱵᱟᱝ ᱠᱟᱛᱮ ᱢᱟᱱᱮ ᱦᱟᱹᱴᱤᱧ ᱟᱠᱚ ᱠᱟᱱᱟ ᱵᱚᱱ ᱟᱨᱠᱤ ᱱᱚᱜ- ᱱᱚᱝᱠᱟᱜ ᱠᱟᱱᱟ ᱾
ᱵᱟᱝ ᱱᱚᱰᱮ ᱵᱟᱨᱭᱟ ᱢᱟᱪᱮᱛ ᱦᱮᱱᱟᱜ ᱠᱤᱱᱟ ᱢᱮᱫᱴᱮᱱ ᱫᱚ ᱟᱨᱠᱤ ᱢᱟᱪᱮᱫ ᱟᱨ ᱢᱮᱫᱴᱮᱡ ᱢᱟᱪᱮᱛᱟᱱᱤ ᱦᱮᱱᱟᱜ ᱠᱤᱱᱟᱹ ᱾ ᱩᱱᱠᱤᱱ ᱦᱚᱸ ᱵᱟᱜ ᱦᱚᱲ ᱜᱮ ᱤᱭᱟᱹ ᱠᱟᱱᱟ ᱠᱤᱱ ᱾ ᱵᱟᱝᱜᱟᱞᱤ ᱠᱟᱱᱟᱭ ᱾
ᱚ ᱛᱟᱦᱚᱞᱮ ᱟᱫᱚ ᱚᱞ ᱡᱟᱦᱟᱸ ᱚᱞ ᱯᱟᱲᱦᱟᱣ ᱠᱚ ᱚᱱᱟ ᱠᱚ ᱠᱤ ᱟᱯᱮ ᱯᱩᱨᱟᱹ ᱢᱟᱱᱮ ᱟᱵᱚᱣᱟᱜ ᱥᱟᱱᱛᱟᱞᱤ ᱛᱮᱜᱮ ᱠᱤᱱ ᱨᱚᱲ ᱫᱟᱲᱮᱜ ᱠᱟᱱᱟ ᱥᱮ ᱠᱤᱱ ᱞᱟᱹᱭ ᱫᱟᱲᱮᱭᱟᱜ ᱠᱟᱱᱟ ᱦᱮᱸ ᱥᱮ ᱵᱟᱝ? ᱟᱫᱚ ᱡᱟᱦᱟᱸ ᱫᱚ ᱡᱮᱢᱚᱱ ᱩᱱᱠᱩ ᱫᱚ ᱢᱟᱱᱮ ᱛᱟᱦᱮᱸ ᱠᱟᱱᱟ ᱠᱚ ᱥᱮ ᱢᱮᱱᱟᱜ ᱠᱚᱣᱟ ᱾ ᱟᱫᱚ ᱢᱤᱫᱴᱮᱱ ᱟᱵᱚ ᱡᱮᱦᱮᱛᱩ ᱱᱤᱛᱚᱜ ᱫᱚ ᱢᱤᱰᱤᱭᱟᱢ ᱨᱮᱱ ᱠᱚ ᱜᱚᱝᱠᱮ ᱠᱚ ᱵᱟᱹᱱᱩᱜ ᱠᱚᱛᱟ ᱵᱚᱱᱟ ᱥᱮ ᱾ ᱦᱚᱭᱛᱚ ᱟᱵᱚᱣᱟᱜ ᱠᱟᱹᱢᱤ ᱯᱟᱨᱚᱢ ᱞᱮᱠᱟ ᱛᱮᱫᱚ ᱦᱚᱭᱛᱚ ᱩᱱᱠᱩ ᱠᱚ ᱟᱵᱚ ᱠᱚ ᱜᱚᱲᱚ ᱠᱚ ᱮᱢᱟ ᱵᱚᱱ ᱠᱟᱱᱟ, ᱥᱮ ᱟᱵᱚ ᱪᱮᱛᱟᱱ ᱨᱮ ᱩᱱᱠᱩ ᱡᱟᱦᱟᱸ ᱛᱤᱱᱟᱹᱜ ᱟᱠᱚ ᱢᱟᱱᱮ ᱜᱮᱭᱟᱱ ᱠᱚ ᱟᱵᱚ ᱠᱚ ᱥᱮᱭᱟᱨ ᱟᱵᱚᱱ ᱠᱟᱱᱟ ᱦᱮᱸᱥᱮ ᱾
ᱦᱩᱸ ᱾
ᱦᱳᱭ ᱡᱟᱦᱟᱸ ᱫᱚ ᱟᱵᱚ ᱚᱱᱟ ᱛᱮᱵᱚᱱ ᱵᱩᱡᱷᱟᱹᱣ ᱮᱫᱟ ᱥᱮ ᱵᱤᱱᱤᱴ ᱠᱚᱨᱮ ᱦᱚᱸᱵᱚᱱ ᱫᱩᱲᱩᱵ ᱫᱟᱲᱮᱭᱟᱜ ᱠᱟᱱᱟ, ᱵᱟᱠᱷᱟᱡ ᱫᱚ ᱡᱩᱫᱤ ᱢᱤᱫᱴᱮᱱ ᱜᱚᱲᱚ ᱦᱚᱲ ᱡᱩᱫᱤ ᱵᱟᱭ ᱛᱟᱦᱮᱸᱱᱟᱭ ᱢᱤᱫᱴᱮᱱ ᱟᱢ ᱪᱤᱠᱟᱹᱛᱮ ᱵᱤᱱᱤᱰ ᱨᱮᱢ ᱫᱩᱲᱩᱵ ᱫᱟᱲᱮᱜᱼᱟ? ᱦᱳᱭ, ᱱᱚᱣᱟ ᱜᱮ
ᱱᱚᱣᱟ ᱜᱮ ᱥᱟᱱᱟᱢ ᱠᱚᱴᱷᱮᱱ ᱟᱨᱠᱤ ᱡᱮᱢᱚᱱ. ᱟᱸ ᱤᱧ ᱢᱚᱱᱮ ᱜᱮᱭᱟ ᱥᱮ ᱟᱵᱚ ᱵᱚᱱ ᱢᱚᱱᱮ ᱜᱮᱭᱟ, ᱡᱟᱦᱟᱸ ᱫᱚ ᱢᱤᱫᱴᱮᱱ ᱱᱚᱝᱠᱟ ᱡᱮᱢᱚᱱ ᱟᱞᱚ ᱦᱩᱭᱩᱜ ᱢᱟ ᱾
ᱦᱮᱸᱥᱮ? ᱟᱨ ᱛᱟᱦᱚᱞᱮ ᱩᱱ ᱦᱤᱞᱳ ᱛᱟᱦᱚᱞᱮ ᱥᱮᱴᱮᱨ ᱨᱮ ᱱᱚᱣᱟ ᱜᱮ ᱟᱨᱠᱤ ᱟᱹᱵᱤᱱ ᱴᱷᱮᱱ ᱟᱨᱫᱟᱥ ᱡᱮ ᱨᱮ ᱵᱤᱱ ᱛᱟᱦᱮᱱᱟ ᱡᱟᱦᱟᱸ ᱫᱚ ᱟᱵᱚᱣᱟᱜ ᱵᱤ ᱭᱮᱰ ᱠᱚᱞᱮᱡᱽ ᱤᱫᱤ ᱠᱟᱛᱮ
ᱡᱷᱟᱲᱜᱟᱨᱟᱢ ᱨᱮ ᱵᱟᱝ?
ᱦᱮᱸ ᱦᱮᱸ ᱜᱟᱯᱟᱞᱢᱟᱨᱟᱣ ᱦᱮᱱᱟᱜ ᱟᱠᱟᱫᱟ, ᱰᱟᱦᱟᱨ ᱡᱟᱸᱜᱮ ᱫᱟᱲᱟᱢ ᱨᱮᱱᱟᱜ ᱠᱟᱹᱢᱤ ᱦᱚᱨᱟ ᱦᱮᱱᱟᱜ ᱠᱟᱫᱟ, ᱦᱮᱸᱥᱮ ᱾
ᱟᱸ
ᱟᱹᱞᱤᱧ ᱦᱚᱸ ᱱᱚᱣᱟ ᱜᱮᱞᱤᱧ ᱟᱥᱚᱜᱼᱟ ᱡᱮ ᱟᱯᱮ ᱡᱟᱦᱟᱸ ᱛᱤᱱᱟᱹᱜ ᱯᱟᱹᱴᱷᱩᱣᱟᱹ ᱦᱮᱱᱟᱜ ᱯᱮᱭᱟ ᱡᱟᱦᱟᱸ ᱟᱯᱮ ᱡᱟᱦᱟᱸ ᱵᱤᱫᱫᱟᱹᱜᱟᱲ ᱠᱷᱚᱱᱟᱜ ᱟᱨᱠᱤ ᱚᱸᱰᱮ ᱡᱟᱦᱟᱸ ᱛᱤᱱᱟᱹᱜ ᱡᱚᱛᱚ ᱠᱚᱯᱮ ᱥᱮᱴᱮᱨᱚᱜ-ᱟ ᱥᱮ ᱟᱞᱮ ᱴᱷᱮᱱ